ᱦᱮᱞᱳ ᱦᱮᱸ ᱜᱚᱝᱠᱮ ᱨᱚᱲ ᱟᱸᱡᱚᱢᱚᱜ ᱠᱟᱱᱟ?
ᱦᱮᱸ ᱟᱸᱡᱚᱢᱚᱜ ᱠᱟᱱᱟ ᱜᱚᱝᱠᱮ ᱟᱹᱵᱤᱱ ᱟᱜᱮ ᱟᱹᱞᱤᱧ ᱟᱜᱮ
ᱦᱮᱸ ᱟᱸᱡᱚᱢᱚᱜ ᱠᱟᱱᱟ ᱢᱚᱡᱽ ᱫᱷᱟᱨᱟ ᱜᱮ᱾
ᱟᱪᱪᱷᱟ ᱜᱚᱝᱠᱮ ᱡᱚᱦᱟᱨ ᱜᱮ᱾
ᱦᱮᱸ ᱟᱸᱡᱚᱢᱚᱜ ᱠᱟᱱ ᱛᱟᱵᱮᱱᱟ ᱨᱚᱲ ᱦᱩᱸ ᱡᱚᱦᱟᱨ ᱜᱮ᱾ ᱚᱠᱟ ᱡᱚᱠᱷᱚᱱ ᱱᱮᱴᱣᱟᱨᱠ ᱯᱨᱚᱵᱞᱮᱢ ᱜᱮᱭᱟ ᱛᱚ ᱩᱱᱫᱚ ᱧᱮᱞ ᱵᱮᱱ ᱦᱟᱸᱜ ᱨᱚᱲ ᱞᱟᱦᱟ ᱛᱟᱭᱚᱢᱚᱜ ᱜᱮᱭᱟ ᱚᱠᱟ ᱡᱚᱠᱷᱚᱱ᱾ ᱟᱨ ᱞᱟᱹᱭ ᱵᱤᱱ ᱛᱟᱦᱚᱞᱮ ᱪᱮᱫ ᱤᱫᱤ ᱠᱟᱛᱮᱜ ᱞᱟᱝ ᱜᱟᱞᱢᱟᱨᱟᱜ ᱱᱤᱛᱳᱜ ᱫᱚ?
ᱩᱱ ᱥᱚᱢᱚᱭ ᱜᱚᱝᱠᱮ ᱚᱱᱟ ᱟᱛᱩ ᱫᱤᱥᱚᱢ ᱠᱚᱨᱮᱱᱟᱜ ᱜᱮ᱾ ᱴᱷᱤᱠ ᱜᱮᱭᱟ ᱟᱨ ᱛᱚᱢᱟ ᱵᱷᱟᱜᱤ ᱪᱟᱨᱦᱟᱜᱼᱟ ᱦᱩᱱᱟᱹᱝ
ᱦᱮᱸ᱾ ᱦᱮᱸ ᱛᱟᱦᱚᱞᱮ ᱟᱯᱮ ᱥᱮᱫ ᱜᱚᱝᱠᱮ ᱚᱱᱠᱟ ᱪᱮᱫ ᱯᱚᱨᱚᱵᱽ ᱠᱚ ᱦᱩᱭᱩᱜ ᱜᱮᱭᱟ ᱟᱯᱮᱥᱮᱫ?
ᱱᱚᱛᱮ ᱫᱚ ᱜᱚᱝᱠᱮ ᱯᱟᱨᱟᱵᱽ ᱠᱚᱫᱚ ᱞᱟᱹᱭ ᱞᱮᱠᱷᱟᱡ ᱫᱚ ᱡᱚᱛᱚᱣᱟᱜ ᱜᱮᱞᱮ ᱢᱟᱱᱟᱣ ᱵᱟᱛᱟᱣᱟ᱾ ᱞᱟᱹᱭ ᱞᱮᱠᱷᱟᱡ ᱫᱚ ᱥᱟᱠᱨᱟᱛ ᱠᱷᱚᱱ ᱮᱦᱚᱵ ᱟᱛ ᱛᱮ ᱱᱟᱦᱟᱜ ᱥᱟᱠᱨᱟᱛ ᱦᱩᱭᱮᱱ, ᱵᱟᱝ ᱵᱟᱦᱟ ᱯᱟᱹᱨᱟᱹᱵᱽ ᱦᱩᱭᱮᱱ, ᱜᱚᱢᱦᱟ ᱯᱟᱹᱨᱟᱹᱯ ᱦᱩᱭᱮᱱ ᱨᱟᱡᱟ ᱥᱟᱞᱟ ᱦᱩᱭᱮᱱᱟ ᱦᱮᱸ ᱥᱮ, ᱵᱟᱝ ᱥᱚᱨᱦᱟᱭ ᱦᱩᱭᱮᱱ ᱱᱟᱦᱟᱜ ᱡᱚᱛᱚᱣᱟᱜ ᱜᱮᱠᱚ ᱢᱟᱱᱟᱣ ᱵᱟᱛᱟᱣᱟ ᱱᱚᱛᱮ ᱟᱨ ᱟᱨ ᱡᱟᱦᱟᱸ ᱢᱚᱬᱮ ᱥᱮᱨᱢᱟ ᱨᱮ ᱢᱤᱫ ᱫᱟᱣ ᱜᱮᱞᱮ ᱢᱟᱱᱟᱣ ᱵᱟᱛᱟᱣᱟ, ᱚᱱᱛᱮᱢᱟ ᱢᱟᱜ ᱢᱚᱬᱮ ᱜᱮ ᱱᱟᱜ ᱢᱮᱱᱟᱜᱼᱟ ᱱᱟᱱᱟᱜ᱾
ᱦᱳᱭ ᱦᱳᱭᱱᱢᱟᱜ ᱢᱚᱬᱮ ᱦᱮᱸ ᱟᱪᱷᱟ ᱡᱟᱭᱦᱳᱠ᱾ ᱱᱚᱣᱟ ᱛᱚ ᱟᱵᱚᱣᱟᱜ ᱞᱟᱭᱼᱞᱟᱠᱪᱟᱨ ᱠᱟᱱᱟ ᱦᱮᱸ ᱥᱮ ᱵᱟᱝ?
ᱱᱤᱦᱛᱤ ᱱᱤᱦᱛᱤ ᱚᱱᱟ ᱠᱚᱦᱚᱸ ᱢᱟᱱᱟᱣ ᱵᱟᱛᱟᱣ ᱫᱚᱨᱠᱟᱨ ᱜᱮ᱾ ᱛᱚ ᱞᱟᱹᱭᱞᱤᱧ, ᱞᱟᱹᱭᱞᱤᱧ ᱚᱱᱛᱮ ᱜᱮ ᱪᱮᱫ ᱞᱮᱠᱟ?
ᱟᱞᱮ ᱥᱮᱫ ᱦᱚᱸ ᱚᱱᱟ ᱠᱚᱜᱮ ᱡᱟᱦᱟᱸ ᱵᱮᱱ, ᱡᱟᱦᱟᱸ ᱵᱮᱱ ᱞᱟᱹᱭ ᱠᱮᱜ-ᱟ ᱱᱚᱣᱟ ᱠᱚ ᱟᱨᱠᱤ ᱡᱟᱦᱟᱸ ᱟᱵᱚᱣᱟᱜ ᱦᱚᱲ ᱦᱚᱯᱚᱱ ᱠᱚ ᱢᱟᱱᱟᱣ ᱵᱟᱛᱟᱣᱟ‌ ᱥᱮ ᱟᱵᱚᱣᱟᱜ ᱯᱚᱨᱚᱵᱽ ᱥᱟᱱᱟᱢᱟᱜ ᱜᱮᱞᱮ ᱢᱟᱱᱟᱣ ᱵᱟᱛᱟᱣᱟ᱾ ᱟᱨ ᱱᱚᱣᱟ ᱜᱮᱛᱚ ᱟᱵᱚᱣᱟᱜ ᱫᱚ ᱩᱯᱨᱩᱢ ᱦᱮᱸ ᱥᱮ ᱵᱟᱝ ᱵᱟᱠᱷᱟᱱ ᱛᱚ ᱟᱵᱚ ᱩᱯᱨᱩᱢ ᱵᱚᱱ ᱟᱫᱟ᱾
ᱩᱯᱨᱩᱢ ᱜᱮ ᱦᱮᱸ ᱦᱮᱸ᱾
ᱦᱮᱸ ᱦᱮᱸ᱾
ᱯᱩᱱᱟᱹᱭ ᱫᱚ ᱱᱤᱭᱟᱹ ᱨᱮᱜᱮ ᱵᱚ ᱠᱩᱥᱤ ᱨᱟᱹᱥ ᱠᱟᱹᱜ-ᱟ ᱦᱮᱸ ᱥᱮ ᱟᱵᱚ ᱥᱟᱶᱛᱟ ᱨᱮᱱᱟᱝ ᱠᱟᱱᱟ,, ᱱᱤᱦᱟᱹᱛᱤ ᱢᱟᱱᱟᱣ ᱦᱚᱸ ᱫᱚᱨᱠᱟᱨ ᱜᱮᱭᱟ᱾
ᱛᱟᱦᱚᱞᱮ ᱜᱚᱝᱠᱮ ᱟᱯᱮ ᱥᱮᱫ ᱚᱱᱟ ᱵᱟᱦᱟ ᱵᱚᱸᱜᱟ ᱫᱚ ᱦᱟᱸᱜ ᱚᱠᱟ ᱞᱮᱠᱟ ᱦᱩᱭᱩᱜᱼᱟ? ᱠᱟᱹᱴᱤᱡ ᱵᱮᱱ ᱞᱟᱹᱭ ᱞᱮᱠᱷᱟᱱ ᱱᱟᱯᱟᱭ ᱠᱚᱜᱼᱟ᱾ ᱮᱸᱰᱮᱠᱷᱟᱱ ᱟᱯᱮ ᱥᱮᱱᱟᱜ ᱞᱤᱧ ᱵᱩᱡᱽ ᱧᱟᱢ ᱠᱮᱭᱟ, ᱡᱮ ᱟᱯᱮ ᱥᱮᱫ ᱦᱟᱸᱜ ᱱᱚᱝᱠᱟ ᱦᱩᱭᱩᱜᱼᱟ ᱡᱮ᱾
ᱞᱟᱹᱭ ᱞᱮᱠᱷᱟᱡ ᱫᱚ ᱜᱚᱝᱠᱮ ᱱᱚᱛᱮ ᱫᱚ ᱱᱟᱦᱟᱜ, ᱧᱮᱞ ᱫᱚ ᱱᱟᱦᱟᱜ ᱵᱟᱹᱞᱤᱧ ᱧᱮᱞ ᱜᱚᱫ ᱟᱠᱟᱫᱟ ᱱᱟᱦᱟᱜ, ᱱᱚᱛᱮ ᱫᱚ ᱞᱟᱹᱭ ᱞᱮᱠᱷᱟᱡ ᱫᱚ ᱱᱟᱦᱟᱜ ᱫᱤᱥᱚᱢ ᱵᱟᱦᱟ ᱵᱮᱱᱟᱣ ᱦᱩᱭᱩᱜᱼᱟ ᱱᱟᱦᱟᱜ ᱡᱚᱛᱚ ᱟᱹᱛᱩ ᱞᱮᱠᱟ ᱛᱮᱜᱮ ᱱᱟᱦᱟᱜ ᱦᱮᱸ ᱥᱮ᱾ ᱛᱚ ᱢᱟᱨᱟᱝ ᱢᱟᱨᱟᱝ ᱡᱟᱦᱟᱸ ᱨᱮᱜᱮ ᱟᱭᱳ, ᱡᱟᱦᱟᱸ ᱨᱮᱜᱮ ᱦᱩᱭᱩᱜ-ᱟ ᱱᱟᱦᱟᱜ ᱱᱚᱛᱮ, ᱡᱟᱦᱟᱸ ᱨᱮᱫᱚ ᱱᱟᱦᱟᱜ ᱠᱚ ᱮᱱᱮᱡᱟᱜ ᱜᱮᱭᱟ ᱱᱟᱦᱟᱜ, ᱜᱚᱴᱟ ᱜᱮ ᱱᱟᱦᱟᱜ ᱵᱚ ᱵᱟᱲᱟᱭᱟ ᱱᱟᱦᱟᱜ ᱵᱚᱸᱜᱟ ᱦᱩᱭ ᱟᱛᱮᱱ ᱡᱟᱦᱮᱨ ᱨᱮ ᱱᱟᱦᱟᱜ ᱵᱚ ᱮᱱᱮᱡ ᱜᱮᱭᱟ ᱱᱟᱦᱟᱜ ᱥᱚᱲᱮ ᱠᱚ ᱡᱚᱢ ᱵᱟᱲᱟ ᱠᱟᱛᱮᱱ ᱱᱟᱦᱟᱜ ᱦᱮᱸ ᱥᱮ, ᱛᱚ, ᱤᱱᱟᱹ ᱠᱚᱜᱮ ᱟᱨ ᱚᱱᱠᱟ ᱢᱟ ᱱᱟᱦᱟᱜ ᱮᱸ ᱞᱟᱠᱪᱟᱨ ᱠᱚ ᱨᱮᱱᱟᱜ ᱢᱟ ᱵᱟᱹᱞᱤᱧ ᱵᱟᱲᱟᱭᱟ ᱱᱟᱦᱟᱜ ᱩᱱᱟᱹᱜ ᱢᱟ ᱦᱟᱸᱜ ᱦᱮᱸ ᱥᱮ, ᱛᱚ ᱡᱟᱦᱟᱸ ᱛᱤᱱᱟᱹᱜ ᱞᱤᱧ ᱵᱟᱲᱟᱭᱟ ᱱᱟᱦᱟᱜ ᱤᱱᱤ ᱤᱱᱟᱹᱜ ᱜᱟᱱ ᱱᱟᱦᱟᱜ ᱞᱤᱧ ᱧᱮᱞ ᱟᱠᱟᱜ ᱠᱚᱣᱟ ᱱᱟᱦᱟᱜ ᱟᱨ ᱡᱟᱦᱟᱸ ᱢᱟᱡᱷᱤ ᱟᱨ ᱡᱟᱦᱟᱸ ᱢᱟᱡᱷᱤ ᱚᱲᱟᱜ ᱡᱮ ᱵᱟᱝᱟ ᱱᱟᱭᱠᱮ ᱵᱚ ᱟᱹᱜᱩ ᱠᱚᱣᱟ ᱱᱟᱦᱟᱜ ᱚᱱᱟ ᱠᱚᱫᱚ ᱱᱟᱦᱟᱜ ᱞᱤᱧ ᱧᱮᱞ ᱫᱚ ᱞᱤᱧ ᱧᱮᱞ ᱟᱠᱟᱜ ᱠᱚᱣᱟ, ᱚᱱᱟ ᱴᱷᱟᱹᱣ ᱠᱟᱹ ᱥᱟᱦᱤᱸᱡ ᱫᱚ ᱱᱟᱦᱟᱜ ᱵᱟᱹᱞᱤᱧ ᱞᱟᱹᱭ ᱫᱟᱲᱮᱭᱟᱜᱼᱟ ᱱᱟᱦᱟᱜ ᱦᱮᱸ ᱥᱮ᱾ ᱚᱱᱛᱮ ᱠᱟᱴᱤᱡ ᱪᱮᱫᱟᱜ ᱥᱮ ᱵᱟᱦᱨᱮ ᱠᱚᱨᱮ ᱜᱮᱞᱤᱧ ᱛᱟᱦᱮᱸ ᱵᱟᱲᱟ ᱟᱠᱟᱱᱟ ᱥᱮ᱾
ᱟᱪᱪᱷᱟ ᱟᱪᱪᱷᱟ, ᱠᱤᱱᱛᱩ ᱵᱟᱝ ᱱᱚᱣᱟ ᱠᱚ ᱦᱟᱸᱜ ᱛᱟᱦᱮᱸ ᱫᱚᱨᱠᱟᱨᱟ ᱥᱮ ᱵᱟᱝ ᱥᱮᱬᱟ ᱠᱟᱜ?
ᱱᱤᱦᱟᱹᱛᱤ ᱱᱤᱦᱟᱹᱛᱤ᱾
ᱦᱩᱸ, ᱛᱟᱦᱚᱞᱮ ᱟᱞᱮ ᱥᱮᱱᱟᱜ ᱞᱤᱧ ᱞᱟᱹᱭ ᱟᱵᱤᱱ ᱜᱮ, ᱟᱞᱮ ᱪᱮᱫ ᱞᱮᱠᱟ ᱵᱚᱸᱜᱟ ᱞᱮ ᱢᱟᱱᱟ
ᱦᱮᱸ ᱜᱚᱝᱠᱮ ᱞᱟᱹᱭ ᱞᱮ
ᱦᱮᱸ ᱦᱮᱸ ᱦᱮᱸ, ᱟᱫᱚ ᱟᱞᱮ ᱥᱮᱫ ᱫᱚ ᱦᱟᱸᱜ ᱯᱮ ᱫᱤᱱ ᱡᱟᱦᱟᱸ ᱛᱟᱦᱮᱸᱱᱟ ᱩᱱᱠᱩ ᱯᱳᱭᱞᱳ ᱫᱤᱱ ᱦᱩᱭᱩᱜ ᱛᱟᱨᱯᱚᱨ ᱦᱩᱭᱩᱜ ᱠᱟᱱᱟ ᱥᱟᱹᱨᱫᱤ ᱢᱟᱦᱟ, ᱟᱨ ᱤᱱᱟᱹ ᱯᱮ ᱢᱟᱦᱟ ᱦᱤᱞᱳᱜ ᱫᱚ ᱥᱮᱛᱟᱜ ᱨᱮ ᱵᱮᱨᱮᱫ ᱠᱟᱛᱮᱜ ᱥᱟᱱᱟᱢ ᱠᱚᱜᱮ ᱠᱚᱲᱟ ᱦᱚᱯᱚᱱ ᱠᱚ, ᱦᱟᱯᱲᱟᱢ ᱠᱚ, ᱚᱱᱟ ᱤᱭᱟᱹ ᱠᱟᱛᱮᱜ, ᱪᱮᱫ ᱠᱚ ᱞᱟᱹᱭ‌ᱟ ᱦᱟᱸᱜ ᱩᱯᱟᱹᱥ ᱠᱟᱛᱮᱜ ᱟᱨᱠᱤ ᱵᱤᱱᱟᱹ ᱡᱚᱢ ᱛᱮ, ᱦᱩᱸ ᱡᱟᱦᱮᱨ ᱠᱚ ᱪᱟᱞᱟᱜᱼᱟ ᱦᱟᱸᱜ ᱡᱟᱦᱮᱨ ᱚᱸᱰᱮ ᱚᱱᱟ ᱡᱟᱦᱮᱨ ᱥᱟᱹᱲᱤᱢ ᱠᱚ ᱫᱟᱵᱟ ᱡᱟᱦᱮᱨ ᱠᱚᱠᱚ ᱥᱟ ᱯᱟᱭᱟ, ᱚᱱᱟ ᱟᱹᱰᱤ ᱞᱮᱠᱟᱱ ᱦᱟᱸᱜ ᱡᱟᱦᱮᱨ ᱨᱮᱱᱟᱜ ᱠᱟᱹᱢᱤ ᱠᱚ ᱦᱮᱸ ᱤᱱᱟᱹ ᱛᱟᱭᱚᱢ ᱛᱟᱨᱯᱚᱨ ᱦᱤᱡᱩᱜ ᱟ ᱠᱚ ᱫᱟᱠᱟ ᱠᱚ ᱡᱚᱢ ᱵᱟᱲᱟᱭᱟ, ᱟᱨ ᱫᱟᱠᱟ ᱠᱚ ᱡᱚᱢ ᱵᱟᱲᱟ ᱠᱟᱛᱮᱜ ᱥᱮᱸᱫᱽᱨᱟ ᱠᱚ ᱪᱟᱞᱟᱜᱼᱟ᱾
ᱟᱪᱪᱷᱟ ᱟᱪᱪᱷᱟ᱾
ᱦᱩᱸ, ᱥᱮᱸᱫᱽᱨᱟ ᱠᱚ ᱪᱟᱞᱟᱣ ᱠᱟᱛᱮᱜ ᱟᱫᱚ ᱦᱮᱡ ᱠᱟᱛᱮᱜ ᱦᱟᱸᱜ ᱟᱭᱩᱵ ᱵᱮᱲᱟ ᱫᱚ, ᱱᱟᱭᱠᱮ ᱚᱲᱟᱜ ᱨᱮᱠᱚ ᱡᱟᱨᱣᱟᱜᱼᱟ ᱡᱚᱛᱚ ᱦᱚᱲ ᱚᱸ ᱰᱮ ᱩᱢ ᱵᱷᱟᱠᱟ ᱦᱩᱭᱩᱜᱼᱟ, ᱵᱚᱸᱜᱟ ᱵᱩᱨᱩ ᱠᱚᱠᱚ ᱵᱟᱠᱷᱮᱲ ᱠᱟᱛᱮᱜ ᱠᱚ ᱦᱚ ᱟᱹᱜᱩ ᱠᱚᱣᱟ, ᱟᱹᱜᱩ ᱠᱟᱛᱮᱜ ᱩᱱᱠᱩ ᱦᱟᱸᱜ ᱠᱚ ᱠᱩᱞᱤ ᱠᱚᱣᱟ ᱵᱩ ᱜᱤ ᱵᱟᱹᱲᱤᱡ, ᱢᱮᱱ ᱛᱟᱦᱮᱸᱜ ᱠᱚ ᱠᱟᱢᱤ ᱴᱷᱤᱠᱚᱜ ᱠᱟᱱᱟ ᱥᱮ ᱵᱟᱝ ᱚᱱᱮ ᱚᱝᱠᱟ ᱟᱨᱠᱤ, ᱯᱚᱨᱮᱨ ᱫᱤᱱ ᱫᱚ ᱚᱝᱠᱟ ᱟᱨ ᱦᱚᱸ ᱠᱚ ᱡᱟᱣᱨᱟᱜ-ᱟ ᱛᱩᱯᱩ ᱯᱷᱟᱨᱪᱟ ᱠᱟᱛᱮᱜ, ᱜᱚᱜᱚ ᱦᱚᱲ ᱠᱚᱫᱚ ᱮᱸ ᱟᱞᱛᱟ ᱯᱟᱹᱲᱤ ᱜᱮᱸᱫᱟᱜ ᱦᱚᱨᱚᱜ ᱠᱟᱛᱮᱜ ᱠᱚ ᱦᱤᱡᱩᱜᱼᱟ ᱟᱞᱮ ᱥᱮᱫ ᱫᱚ᱾
ᱟᱪᱪᱷᱟ ᱟᱪᱪᱷᱟ᱾
ᱱᱟᱭᱠᱮ ᱠᱚ ᱤᱫᱤᱭᱟ ᱵᱚᱸᱜᱟ ᱵᱩᱨᱩ ᱠᱚ ᱦᱩᱭᱩᱜᱼᱟ, ᱟᱫᱚ ᱦᱟᱸᱜ ᱜᱚᱜᱚ ᱦᱚᱲ ᱫᱚ ᱟᱨᱚ ᱠᱚ ᱨᱩᱣᱟᱹᱲ ᱱᱟᱦᱟᱜ ᱤᱭᱟᱹ ᱵᱚᱸᱜᱟ ᱵᱩᱨᱩ ᱠᱚ ᱦᱳᱭ ᱠᱟᱛᱮᱜ, ᱟᱨ ᱡᱟᱜᱮ ᱵᱚᱸᱜᱟ ᱵᱩᱨᱩ ᱦᱳᱭ ᱠᱟᱛᱮᱫ ᱩᱝᱠᱩ ᱥᱤᱢ ᱠᱚ ᱢᱮᱱᱟᱜ ᱠᱚᱣᱟ ᱛᱟᱦᱚᱞᱮ ᱩᱝᱠᱩ ᱠᱚ ᱨᱚ ᱵᱟᱲᱟ ᱠᱟᱛᱮᱜ ᱥᱚᱲᱮ ᱠᱚ ᱤᱥᱤᱱᱟ ᱟᱨ ᱜᱚᱜᱚ ᱦᱚᱲ ᱫᱚ ᱦᱟᱸᱜ ᱛᱟᱨᱟᱥᱤᱧ ᱠᱚ ᱦᱤᱡᱩᱜᱼᱟ ᱱᱟᱭ ᱠᱮ ᱮᱨᱟ ᱟᱜᱩ ᱠᱟᱛᱮᱫ, ᱥᱚᱲᱮ ᱠᱚᱠᱚ ᱡᱚᱢᱟ ᱵᱟᱦᱟ ᱠᱚᱠᱚ ᱦᱟᱛᱟᱣᱟ᱾ ᱮᱱᱮᱡᱟᱠᱚ ᱟᱨ ᱱᱚᱝᱠᱟ ᱠᱟᱛᱮ ᱱᱟᱭᱠᱮ ᱞᱮ ᱤᱫᱤᱭᱭᱟ ᱟᱨᱠᱤ᱾
ᱟᱪᱪᱷᱟ ᱮᱱᱮᱡ ᱮᱱᱮᱡ ᱛᱮᱜᱮ ᱱᱟᱦᱟᱜ ᱵᱚᱱ ᱤᱫᱤᱭᱮ ᱠᱟᱱᱟ ᱱᱟᱦᱟᱜ ᱱᱟᱭᱠᱮ ᱢᱟ ᱱᱟᱦᱟᱜ ᱦᱮᱸ ᱥᱮ, ᱦᱮᱸ᱾ ᱟᱪᱪᱷᱟ ᱟᱪᱪᱷᱟ᱾ ᱱᱟᱯᱟᱭ ᱠᱟᱛᱷᱟ ᱠᱟᱱᱟ ᱮᱱᱠᱷᱟᱡ ᱫᱚ ᱜᱚᱝᱠᱮ ᱢᱟᱜ ᱢᱚᱬᱮ ᱫᱚ ᱱᱟᱦᱟᱜ ᱢᱟᱜ ᱢᱚᱬᱮ ᱫᱚ ᱱᱟᱦᱟᱜ ᱚᱠᱟ ᱞᱮᱠᱟ ᱯᱮ ᱢᱟᱱᱟᱣᱟ ᱚᱱᱛᱮ ᱫᱚ ᱱᱟᱦᱟᱜ ᱞᱟᱹᱭ ᱞᱮᱠᱟᱡ ᱫᱚ᱾
ᱢᱟᱜ ᱢᱚᱬᱮ ᱫᱚ ᱦᱟᱸᱜ ᱚᱱᱠᱟ ᱜᱮ ᱟᱫᱚ ᱩᱱᱫᱚ ᱦᱟᱸᱜ ᱢᱟᱨᱟᱝ ᱫᱟᱲᱮ ᱞᱟᱜᱟᱜ-ᱟ ᱩᱱ ᱫᱚ ᱢᱮᱨᱚᱢ ᱦᱟᱸᱜ ᱞᱮ ᱵᱚᱸᱜᱟ ᱠᱚᱣᱟ᱾ ᱢᱮᱜᱴᱮᱝ ᱯᱟᱴᱷᱟ ᱟᱨ ᱢᱮᱜᱴᱮᱝ ᱫᱚ ᱦᱩᱭᱩᱜ ᱠᱟᱱᱟ ᱩᱱᱤ ᱯᱟᱴᱷᱤ ᱟᱨ ᱠᱤ ᱡᱟᱸᱦᱟ ᱫᱚ᱾ ᱡᱟᱦᱮᱨ ᱟᱭᱩ ᱞᱟᱹᱜᱤᱫ ᱫᱚ ᱦᱩᱭᱩᱜ ᱠᱟᱱᱟ ᱩᱱᱤ ᱢᱮᱨᱚᱢ ᱟᱨᱠᱤ ᱯᱟᱴᱷᱤ ᱢᱮᱨᱚᱢ᱾ ᱟᱨ ᱢᱟᱨᱟᱝ ᱵᱩᱨᱩ ᱞᱟᱹᱜᱤᱫ ᱦᱚᱸ ᱩᱱᱤ ᱥᱟᱫᱟ ᱯᱳᱸᱰ ᱯᱟᱴᱷᱟ ᱟᱨᱠᱤ᱾
ᱟᱪ-ᱪᱷᱟ ᱟᱪᱷᱟ ᱮᱱᱠᱷᱟᱡ ᱫᱚ ᱜᱚᱢᱠᱮ ᱠᱟᱹᱴᱤᱡ ᱵᱚ ᱵᱷᱮᱜᱟᱨ ᱵᱷᱮᱜᱟᱨ ᱫᱷᱟᱨᱟ ᱜᱮᱭᱟ ᱱᱟᱜ᱾ ᱦᱮᱸ ᱮᱸ ᱞᱟᱹᱭ ᱞᱮᱠᱷᱟᱡ ᱫᱚ ᱡ ᱜᱚ ᱜᱚᱴᱟ ᱡᱟᱦᱮᱨ ᱫᱚ ᱱᱷᱟᱜ ᱥᱚᱢᱟᱱ ᱫᱚ ᱥᱚᱢᱟᱱ ᱜᱮᱭᱟ ᱵᱚᱸᱜᱟ ᱛᱟᱯᱚ ᱫᱚᱠᱚ ᱥᱚᱢᱟᱱ ᱜᱮᱭᱟ ᱱᱷᱟᱜ ᱦᱮᱸ ᱥᱮ ᱵᱚᱸᱜᱟ᱾ ᱵᱩᱨᱩ ᱠᱚᱫᱚ ᱱᱟᱜ ᱠᱚ ᱥᱚᱢᱟᱱ ᱜᱮᱭᱟ ᱱᱟᱜ ᱛᱚ ᱟᱯᱮ ᱥᱮᱱᱟᱜ ᱠᱟᱴᱤᱡ ᱱᱷᱟᱜ᱾ ᱦᱮᱸ ᱮᱸ ᱦᱳᱭ ᱡᱟᱸᱦᱟ ᱞᱮᱠᱟ ᱱᱟᱜ ᱟᱵᱚ ᱥᱮᱫᱟᱭ ᱠᱷᱚᱱ ᱜᱮ ᱱᱷᱟᱜ ᱤᱧ ᱦᱚᱸᱱᱟᱧ ᱧᱮᱞ ᱟᱹᱜᱩ ᱠᱟᱜ ᱜᱮᱭᱟ ᱱᱷᱟᱜ᱾ ᱥᱮᱱ ᱛᱚ ᱡᱟᱸᱦᱟ ᱢᱟᱜ ᱢᱚᱬᱮ ᱨᱮᱱᱟᱜ ᱮᱱᱠᱟ ᱫᱚ ᱜᱚᱢᱠᱮ ᱚᱱᱛᱮ ᱫᱚ᱾ ᱢᱟᱜ ᱢᱚᱬᱮ ᱫᱚ ᱱᱷᱟᱜ ᱢᱚᱬᱮ ᱥᱮᱨᱢᱟ ᱨᱮ ᱢᱤᱜ ᱫᱷᱟᱹᱣ ᱦᱩᱭᱩᱜ-ᱟ ᱥᱮ ᱵᱟᱨ ᱥᱮᱨᱢᱟ ᱢᱤᱜ ᱥᱮᱨᱢᱟ ᱚᱱᱠᱟ ᱚᱠᱟᱞᱮᱠᱟ ᱦᱩᱭᱩᱜ-ᱟ ᱱᱟᱜ ᱚᱱᱛᱮ ᱫᱚ ᱱᱟᱜ᱾
ᱟᱞᱮ ᱟᱛᱩ ᱫᱚ ᱦᱟᱸᱜ ᱱᱚᱝᱠᱟ ᱜᱮ ᱮᱻ ᱢᱚᱬᱮ ᱥᱮᱨᱢᱟ ᱨᱮ ᱢᱤᱫ ᱫᱷᱟ ᱜᱮ ᱟᱨ᱾ ᱮᱴᱟᱜ ᱟᱛᱩ ᱠᱚᱨᱮ ᱫᱩᱧ ᱟᱸᱡᱚᱢ ᱠ ᱠᱟ ᱟᱞᱮ ᱱᱚᱣᱟ ᱥᱩᱨ ᱥᱩᱯᱩᱨ ᱜᱮ ᱦᱳᱭᱛᱚ ᱯᱮ ᱵᱚᱪᱷᱚᱨ ᱫᱚ ᱯᱚᱨ ᱯᱚᱨ ᱠᱚ ᱢᱟᱜ ᱢᱚᱬᱮᱭᱱᱟ ᱥᱮᱭ ᱟᱨᱚ ᱢᱚᱬᱮ ᱵᱚ ᱪᱷᱚᱨ ᱯᱚᱨ ᱦᱟᱸᱜ ᱚᱱᱠᱟ ᱠᱚ ᱢᱟᱜ ᱢᱚᱬᱮ ᱯᱮ ᱵᱚᱪᱷᱚᱨ ᱯᱚᱨ ᱯᱚᱨ ᱚᱱᱮ ᱚᱱᱠᱟ᱾
ᱟᱪ-ᱪᱷᱟ ᱟᱪᱪᱷᱟ ᱟᱨ ᱮᱱᱠᱷᱟᱜ ᱠᱚᱫᱚ ᱜᱚᱝᱠᱮ ᱱᱚ ᱛᱮ ᱫᱚ ᱢᱚᱬᱮ ᱥᱮᱨᱢᱟ ᱨᱮᱱᱟᱜ ᱢᱤᱫᱷᱟᱹᱣ ᱡᱚᱛᱚ ᱟᱹᱛᱩ ᱜᱮ ᱱᱟᱜ ᱡᱟᱸᱦᱟ ᱛᱤᱱᱟᱹᱜ ᱟᱹᱛᱩ ᱢᱮᱱᱟᱜ-ᱟ ᱦᱟᱸᱜ ᱱᱚᱛᱮ ᱦᱚᱸ ᱡᱚᱛᱚ ᱟᱛᱩ ᱜᱮ ᱱᱷᱟᱜ ᱢᱟᱱᱮ᱾ ᱢᱚᱬᱮ ᱥᱮᱨᱢᱟ ᱨᱮ ᱢᱤᱫᱷᱟᱹᱣ ᱠᱟᱱᱟ ᱛᱚ ᱱᱚᱛᱮ ᱫᱚ ᱱᱷᱟᱜ ᱜᱚᱝᱠᱮ ᱚᱠᱟ ᱟᱛᱳ ᱠᱚᱨᱮ ᱡᱮ ᱱᱷᱟᱜ ᱰᱟᱸᱝᱨᱟ᱾ ᱰᱟᱸᱝᱨᱟ ᱜᱮ ᱱᱷᱟᱜ ᱡᱟᱸᱦᱟ ᱰᱟᱸᱝᱨᱤ ᱵᱚ ᱢᱮᱛᱟ ᱠᱚ ᱠᱟᱱᱟ ᱩᱱᱠᱩ ᱜᱮ ᱱᱷᱟᱜ ᱠᱚ ᱵᱚᱸᱜᱟ ᱠᱚᱣᱟ ᱱᱷᱟᱜ᱾ ᱟᱸ ᱰᱟᱸᱝᱨᱤ ᱟᱨ ᱢᱮᱨᱚᱢ ᱱᱷᱟᱜ ᱵᱚᱫᱟ ᱱᱟᱜ᱾ ᱦᱳᱭ ᱡᱟᱦᱮᱨ ᱰᱟᱸᱝᱨᱤ ᱱᱷᱟᱜ ᱡᱟᱸᱦᱟ ᱵᱚ ᱵᱚᱞᱤᱭᱮᱜ-ᱟ ᱥᱮ ᱱᱟᱜ ᱦᱮᱸ ᱥᱮ᱾
ᱦᱮᱸ᱾
ᱚᱱᱟᱜᱮ ᱱᱷᱟᱜ ᱢᱟᱜ ᱢᱚᱬᱮ ᱱᱷᱟᱜ ᱵᱚ ᱞᱟᱹᱭᱮᱜ-ᱟ ᱱᱟᱜ ᱛᱚ ᱚᱱᱠᱟ ᱜᱮ ᱱᱷᱟᱜ ᱠᱚ ᱵᱚᱸᱜᱟ ᱠᱚᱣᱟ ᱱᱷᱟᱜ ᱡᱚᱛᱚ ᱟᱛᱩ ᱜᱮ ᱱᱚᱛᱮ ᱫᱚ ᱱᱷᱟᱜ ᱡᱟᱸᱦᱟ ᱛᱤᱱᱟᱹᱜ ᱥᱟᱱᱛᱟᱲ ᱟ ᱛᱩ ᱢᱮᱱᱟᱜ-ᱟ ᱱᱷᱟᱜ ᱡᱚᱛᱚ ᱜᱮ ᱱᱷᱟᱜ ᱤᱱᱟᱹᱜᱮ ᱱᱟᱜ ᱠᱚ ᱵᱚᱸᱜᱟ ᱠᱚᱣᱟ᱾ ᱟᱨ ᱡᱩᱫᱤ ᱮᱴᱟᱜ ᱡᱟᱹᱛ ᱠᱷᱚᱱᱟᱜ ᱠᱚ ᱛᱟᱸᱦᱮᱭᱮᱱᱟ ᱛᱚ ᱢᱩᱰᱟᱹ ᱠᱚ ᱞᱟᱲᱠᱟ ᱠᱚᱠᱚ ᱦᱩᱭᱮᱱᱟ ᱡᱩᱫᱤ ᱟᱵᱚ ᱥᱟᱞᱟᱜ᱾ ᱛᱩ ᱨᱮᱠᱚ ᱢᱮᱥᱟ ᱠᱟᱱᱟ᱾ ᱛᱚ ᱩᱱᱠᱩ ᱞᱟᱜᱤᱫ ᱛᱮᱫᱚ ᱱᱷᱟᱜ ᱩᱱᱠᱩ ᱢᱮᱨᱚᱢ ᱠᱚ ᱱᱷᱟᱜ ᱢᱮᱱᱟᱜ ᱠᱚᱣᱟ ᱢᱮᱨᱚᱢ ᱠᱚ ᱠᱚ ᱵᱚᱸᱜᱟ ᱠᱚ ᱵᱚᱫᱟ ᱱᱟᱜ᱾
ᱟᱪ-ᱪᱷᱟ ᱟᱪᱪᱷᱟ ᱦᱮᱸ᱾
ᱦᱮᱸ ᱚᱱᱮ ᱚᱱᱠᱟ ᱱᱷᱟᱜ ᱚᱱᱛᱮ ᱫᱚ᱾
ᱟᱞᱮ ᱥᱮᱜ ᱦᱚᱸ ᱚᱱᱟ ᱰᱟᱸᱝᱨᱟ ᱫᱚᱠᱚ ᱰᱟᱸᱝᱨᱟ ᱠᱩᱴᱟᱹᱢ ᱰᱟᱸᱝᱨᱤ ᱠᱚ ᱞᱟᱹᱭ ᱫᱟ᱾ ᱟᱞᱮ ᱥᱮᱜ ᱦᱟᱲᱟᱢ ᱵᱩᱲᱦᱤ ᱦᱚᱸᱠᱚ ᱞᱟᱹᱭ ᱜᱮᱭᱟ ᱟᱫᱚ᱾ ᱚᱱᱟ ᱦᱚᱸᱠᱚ ᱵᱚᱸᱜᱟᱭ ᱜᱮᱭᱟ ᱟᱫᱚ ᱟᱞᱮ ᱴᱷᱮᱱ ᱫᱚ ᱦᱟᱸᱜ ᱚᱱᱠᱟ ᱫᱚ ᱵᱚᱸᱜᱟ ᱵᱩᱨᱩ ᱠᱚ ᱟᱹᱣᱨᱤ ᱠᱚ ᱢᱮᱱ ᱢᱮᱛᱟᱞᱮᱭᱟ ᱛᱚ᱾ ᱵᱚᱸᱜᱟ ᱵᱩᱨᱩ ᱠᱚ ᱨᱮᱸᱜᱮᱡ ᱞᱮᱱᱠᱷᱟᱱ ᱩᱱᱠᱩ ᱜᱮᱛᱚ ᱠᱚ ᱞᱟᱹᱭᱟ ᱡᱮ ᱞᱟᱜᱟᱣᱞᱮᱭᱟ ᱦᱮᱸ ᱥᱮ ᱵᱟᱝ᱾
ᱦᱮᱸ ᱦᱮᱸ ᱱᱩᱭ ᱠᱚ ᱱᱩᱭ ᱠᱚ ᱫᱚᱨᱠᱟᱨ ᱟᱞᱮ
ᱦᱮᱸ ᱦᱮᱸ ᱟᱫᱚ ᱦᱟᱸᱜ ᱚᱱᱠᱟ ᱫᱚ ᱦᱟᱸᱜ ᱵᱟᱝ ᱟᱫᱚ ᱮᱴᱟᱜ᱾ ᱟᱛᱩ ᱠᱚᱨᱮ ᱫᱚᱞᱤᱧ ᱟᱸᱡᱚᱢ ᱠᱟᱜ ᱠᱚᱣᱟ ᱦᱩᱭ ᱵᱟᱲᱟ ᱠᱟᱱᱟ ᱚᱱᱠᱟ ᱫᱚ᱾
ᱦᱩᱸ ᱦᱩ ᱱᱚᱛᱮ ᱫᱚ ᱜᱚᱝᱠᱮ ᱞᱟᱹᱭ ᱫᱟᱹ ᱠᱤ ᱡᱚᱛᱚ ᱡᱟᱸᱦᱟ ᱛᱤᱱᱟᱹᱜ ᱟᱛᱩ ᱢᱮᱱᱟᱜ-ᱟ ᱥᱮ ᱡᱚ ᱛᱚ ᱢᱟᱱᱮ ᱱᱚᱱᱛᱮ ᱫᱚ ᱰᱟᱸᱝᱨᱤ ᱜᱮ ᱱᱷᱟᱜ ᱠᱚ ᱵᱚᱸᱜᱟ ᱠᱚᱣᱟ ᱱᱷᱟᱜ ᱱᱚᱛᱮ ᱫᱚ ᱰᱟᱸᱝᱨᱤ ᱟᱨ᱾ ᱮᱸ ᱵᱚᱫᱟ ᱱᱷᱟᱜ᱾ ᱡᱟᱸᱦᱟᱱᱟᱜ ᱡᱟᱸᱦᱟ ᱞᱮᱠᱟᱱ ᱠᱚᱜᱮ ᱱᱷᱟᱜ ᱟᱨᱟᱜ ᱠᱚᱠᱚ ᱦᱩᱭᱮᱱ ᱯᱩᱸᱲ ᱠᱚᱠᱚ ᱦᱩᱭᱱᱟ ᱯᱩᱸᱰ ᱠᱚᱢᱟ ᱵᱟᱠᱚ ᱧᱟᱢᱚᱜ-ᱟ ᱱᱷᱟᱜ᱾
ᱦᱮᱸ ᱦᱮᱸ᱾
ᱛᱚ ᱟᱨᱟᱜ ᱠᱚᱠᱚ ᱦᱮᱲᱟᱜ ᱠᱚᱠᱚ ᱚᱱᱠᱟᱱ ᱠᱚᱜᱮᱠᱚ ᱵᱚᱸᱜᱟ ᱠᱚᱣᱟ ᱾
ᱟᱞᱮ ᱱᱚᱛᱮ ᱫᱚ ᱠᱤᱱᱛᱩ ᱵᱚᱫᱟ ᱫᱚ ᱯᱩᱰ ᱜᱮ ᱞᱟᱜᱟᱜ-ᱟ ᱟᱨᱠᱤ ᱢᱟᱨᱟᱝ ᱵᱩᱨᱩ ᱞᱟᱹᱜᱤᱜ ᱫᱚ ᱾ ᱚᱱᱟᱛᱮ ᱚᱱᱟ ᱦᱮᱸ ᱦᱮᱸ ᱧᱟᱢ ᱦᱚᱸ᱾ ᱛᱟᱯᱚᱨ ᱫᱟᱢ ᱦᱚ ᱩᱱ ᱫᱚᱠᱚ ᱩᱱᱠᱩ ᱫᱚᱠᱚ ᱵᱩᱡᱽ-ᱟ ᱥᱮ ᱱᱤᱛᱚᱜ ᱫᱚ ᱱᱩᱠᱩᱣᱟᱜ ᱞᱟᱜᱟ ᱩᱱᱠᱚ ᱢᱟᱱᱮ ᱦᱟᱛᱟᱣ ᱛᱮᱜᱮ ᱵᱟᱫᱽᱫᱷᱚ ᱫᱚᱢᱮ ᱫᱟᱢ ᱠᱚ ᱞᱟᱹᱭᱟ ᱩᱱ ᱚᱠᱛᱚ ᱫᱚ ᱾
ᱦᱩᱸ᱾
ᱚᱱᱠᱟ ᱟᱨ ᱵᱩᱦᱩᱛ ᱠᱚᱥᱴᱚ ᱦᱟᱜ ᱧᱟᱢ ᱠᱩ ᱠᱟᱹᱴᱤᱡ ᱦᱮᱸᱥᱮ ᱟᱫᱚ᱾
ᱦᱮᱸ᱾
ᱟᱨ ᱰᱟᱝᱨᱤ ᱠᱚᱢᱟ ᱟᱫᱚ ᱚᱠᱟ ᱞᱮᱠᱟᱱ ᱠᱚ ᱦᱮᱸ ᱜᱚᱝᱠᱮ ᱞᱟᱹᱭᱫᱟ, ᱞᱟᱹᱭᱫᱟᱞᱤᱧ ᱟᱹᱞᱤᱧ ᱦᱚᱸ ᱱᱚᱛᱮ ᱰᱟᱝᱨᱤ ᱠᱩ ᱚᱠᱟ ᱞᱮᱠᱟᱱ, ᱞᱟᱜᱟᱜᱼᱟ ᱯᱟᱞᱮᱱ ᱦᱟᱸᱜ ᱩᱱᱠᱩ ᱡᱟᱦᱟᱸ ᱞᱮᱠᱟ ᱠᱚ ᱞᱟᱹᱭᱟ ᱦᱟᱸᱜ ᱚᱱᱠᱟᱱ ᱠᱚᱜᱮ ᱥᱮ ᱡᱟᱦᱟᱸ ᱞᱮ- ᱡᱟᱱᱟᱜ ᱟᱹᱞᱤᱧ ᱢᱟᱞᱤᱧ ᱴᱷᱤᱠᱟᱹᱭᱟ ᱡᱮ ᱵᱟᱝ ᱡᱟᱦᱟᱸ ᱞᱮᱠᱟ ᱟᱠᱚ ᱠᱚ ᱞᱟᱹᱭᱟ ᱚᱱᱠᱟᱱ ᱠᱩᱜᱮ ᱧᱟᱢ ᱫᱚᱨᱠᱟᱨᱚᱜᱼᱟ ᱦᱮᱸᱥᱮ᱾
ᱦᱮᱸ ᱟᱫᱚ ᱯᱟᱹᱦᱤᱞ ᱠᱷᱚᱱ ᱚᱠᱟ ᱞᱮᱠᱟ ᱢᱮᱱᱟᱜᱼᱟ ᱦᱟᱸᱜ ᱟᱨ ᱡᱟᱦᱟᱸ ᱞᱮᱠᱟᱱ ᱛᱚ ᱦᱟᱸᱜ ᱵᱟᱠᱚ ᱞᱟᱜᱟᱜᱼᱟ ᱵᱚᱸᱜᱟ ᱵᱩᱨᱩ ᱨᱮᱫᱚ᱾
ᱮᱸ ᱟᱠᱚ ᱡᱟᱦᱟᱸ ᱞᱮᱠᱟᱱ ᱠᱚᱠᱚ ᱞᱟᱹᱭᱟ ᱚᱱᱠᱟᱱ ᱠᱚᱜᱮ ᱞᱟᱜᱟᱣ ᱠᱚ ᱞᱟᱹᱠᱛᱤ
ᱛᱟᱦᱚᱞᱮ ᱜᱚᱝᱠᱮ ᱯᱮᱲᱟ ᱯᱟᱹᱲᱦᱟᱹ ᱠᱚᱫᱚ ᱪᱮᱜ ᱠᱟᱯᱮ ᱱᱮᱶᱛᱟ ᱠᱚᱜᱮᱭᱟ ᱢᱟᱜᱽ ᱢᱚᱬᱮ ᱨᱮ᱾ ᱢᱟᱜᱽ ᱢᱚᱬᱮ ᱛᱮ ᱦᱟᱸᱜ ᱟᱹᱰᱤ ᱢᱟᱨᱟᱝ ᱧᱚᱜ ᱛᱮ ᱦᱩᱭᱩᱜᱼᱟ ᱛᱚ ᱟᱹᱰᱤ ᱡᱟᱸᱠ ᱡᱚᱢᱚᱠ ᱥᱟᱺᱦᱤᱡ ᱚᱱᱟ ᱫᱚ ᱟᱨᱚ,
ᱦᱮᱸ ᱜᱚᱝᱠᱮ ᱱᱚᱛᱮ ᱫᱚ ᱞᱟᱹᱭ ᱞᱮᱠᱷᱟ ᱫᱚ ᱟᱹᱰᱤ ᱫᱷᱩᱢᱫᱷᱟᱢ ᱛᱮᱠᱚ ᱢᱟᱱᱟᱣᱟ ᱥᱮ᱾ ᱢᱚᱬᱮ ᱥᱮᱨᱢᱟᱨᱮ ᱢᱤᱫᱫᱷᱟᱹᱣ ᱦᱩᱭᱩᱜᱼᱟ ᱢᱟᱱᱮ ᱦᱮᱸᱥᱮ, ᱛᱚ ᱯᱮᱲᱟ ᱠᱚᱢᱟ ᱱᱤᱦᱟᱹᱛᱤ ᱞᱟᱹᱭ ᱫᱚᱨᱠᱟᱨ ᱠᱟᱱ ᱜᱮᱭᱟ ᱛᱚ, ᱱᱤ ᱤᱱᱟᱹ ᱦᱤᱞᱳᱜ ᱫᱚ ᱱᱟᱦᱟᱜ ᱡᱟᱦᱟᱸ ᱢᱟᱜᱽ ᱢᱚᱬᱮ ᱱᱟᱦᱟᱜ ᱤᱱᱟᱹ ᱦᱤᱞᱳᱜ ᱫᱚ ᱦᱟᱸᱜ ᱵᱚ ᱡᱚᱢ ᱦᱚᱪᱚ ᱠᱚ, ᱠᱩᱣᱟᱱᱟᱜ ᱤᱱᱟᱹ ᱫᱚᱥᱟᱨ ᱦᱤᱞᱳᱜ ᱫᱚ ᱚᱱᱟ ᱥᱟᱶᱛᱟ ᱨᱮᱱᱟᱜ ᱡᱟᱦᱟᱸ ᱛᱤᱱᱟᱹᱜ ᱛᱟᱦᱮᱱ ᱱᱟᱜ ᱮᱱᱮᱡ ᱠᱚ ᱥᱮᱨᱮᱧ ᱠᱚ ᱡᱷᱚᱛᱮ, ᱛᱚ ᱚᱱᱠᱟ ᱜᱮᱠᱚ ᱮᱱᱮᱡ ᱥᱮᱨᱮᱧ ᱦᱚᱪᱚ ᱠᱚᱜᱮᱭᱟ ᱱᱚᱛᱮ ᱦᱚᱸ ᱞᱟᱜᱽᱲᱮ ᱠᱚᱦᱚᱸ ᱵᱟᱲᱟᱭ ᱜᱮᱭᱟᱵᱤᱱ ᱟᱞᱮ ᱵᱷᱚᱸᱡᱽ ᱫᱤᱥᱚᱢ ᱢᱟ ᱞᱟᱜᱽᱲᱮ ᱠᱚᱦᱚᱸ ᱠᱚ ᱮᱱᱮᱡ
ᱦᱮᱸ ᱦᱮᱸ ᱦᱮᱸ ᱟᱞᱮ ᱦᱚᱸ ᱚᱱᱠᱟᱜᱮ ᱤᱭᱟᱹ ᱦᱤᱞᱳᱜ ᱡᱟᱦᱟᱸᱞᱮ ᱦᱤᱞᱳᱜ ᱚᱱᱟ ᱫᱚ ᱞᱟᱜᱽᱲᱮ ᱠᱚ ᱮᱱᱮᱡᱼᱟ᱾
ᱯᱮᱲᱟ ᱠᱚ ᱡᱷᱚᱛᱚ ᱠᱚ ᱩᱰᱩᱝᱚᱜᱼᱟ᱾ ᱟᱪᱪᱷᱟ ᱜᱚᱝᱠᱮ ᱵᱟᱦᱟᱨᱮ ᱚᱱᱠᱟ ᱟᱯᱮ ᱥᱮᱫ ᱫᱟᱜ ᱫᱩᱞ ᱪᱚᱞ ᱢᱮᱱᱟᱜ ᱟᱥᱮ ᱵᱟᱝ ᱤᱭᱟᱹ ᱦᱤᱞᱳᱜ ᱡᱟᱞᱮ ᱦᱤᱞᱳᱜ?
ᱦᱮᱸ ᱜᱚᱝᱠᱮ ᱤᱱᱟᱹ ᱫᱚᱥᱟᱨ ᱦᱤᱞᱳᱜ ᱛᱟᱦᱮᱱᱟ ᱱᱚᱛᱮ ᱦᱚᱸ ᱨᱟᱥᱤ ᱟᱛᱳ ᱱᱚᱛᱮ ᱨᱟᱥᱤ ᱟᱹᱛᱩ ᱠᱟᱱᱟ ᱥᱮ ᱢᱟᱱᱮ ᱞᱟᱹᱭᱮᱜᱼᱟ ᱱᱚᱛᱮ ᱢᱟ ᱨᱟᱥᱤ ᱟᱛᱳ ᱠᱟᱱᱟ ᱥᱮ ᱢᱟᱱᱮ ᱚᱱᱠᱟ ᱫᱟᱜ ᱫᱩᱞ ᱱᱤᱦᱟᱹᱛ
ᱟᱪᱪᱷᱟ ᱟᱪᱪᱷᱟ ᱧᱮᱞ ᱵᱮᱤᱱ ᱦᱚᱭᱛᱳ ᱡᱟᱦᱟᱸᱭ ᱞᱟᱸᱫᱟ ᱜᱟᱱᱚᱜ ᱦᱚᱲ ᱟᱨᱠᱤ ᱮᱸ
ᱦᱳᱭ ᱥᱟᱹᱜᱟᱹᱭ ᱡᱮ ᱵᱟᱝ ᱜᱟᱯᱟᱱ ᱟᱱᱟᱜ ᱚᱱᱠᱟᱱ ᱠᱚᱫᱚ ᱜᱟᱱᱚᱜ ᱜᱮᱭᱟ ᱦᱮᱸ ᱦᱮᱸ ᱚᱱᱛᱮ ᱦᱚᱸ ᱯᱟᱞᱮᱫ ᱦᱳᱭ ᱚᱱᱟ ᱦᱚᱸ ᱢᱤᱫᱴᱟᱝ ᱯᱚᱨᱚᱢᱯᱚᱨᱟ ᱨᱮ ᱯᱟᱞᱮ ᱢᱮᱱᱟᱜ ᱜᱮᱭᱟ ᱦᱟᱸᱜ᱾
ᱦᱩᱸ ᱦᱩ ᱟᱹᱰᱤ ᱡᱟᱠ ᱡᱚᱢᱚᱠ ᱥᱟᱹᱦᱤᱡ ᱦᱩᱭᱩᱜ ᱜᱮᱭᱟ ᱟᱞᱮ ᱫᱚ ᱦᱟᱸᱜ ᱴᱟᱢᱟᱠ ᱟᱛᱮᱜ ᱞᱮ ᱩᱰᱩᱝᱚᱜᱼᱟ᱾ ᱠᱩᱞᱦᱤ ᱠᱩᱞᱦᱤ ᱛᱮ ᱮᱱᱮᱡ ᱮᱱᱮᱡ ᱛᱮ ᱦᱮᱸ ᱫᱟᱜ ᱫᱩᱞ ᱫᱩᱞ ᱛᱮ ᱚᱱᱮ ᱚᱱᱠᱟ ᱟᱨᱠᱤ, ᱟᱨ ᱯᱮᱲᱟ ᱠᱚᱦᱚᱸ ᱠᱚᱸ ᱛᱟᱦᱮᱱᱟ ᱛᱚ ᱛᱟᱦᱚᱞᱮ ᱵᱷᱟᱜᱮ ᱜᱮ ᱡᱟᱠ ᱡᱚᱢᱚᱠ ᱥᱟᱹᱦᱤᱡ ᱦᱩᱭᱩᱜᱼᱟ ᱾
ᱦᱮᱸ ᱦᱮᱸ ᱜᱟᱱᱚᱜ ᱦᱚᱲ ᱫᱚ ᱜᱟᱱᱚᱜ ᱠᱟᱱ ᱜᱮᱭᱟ ᱟᱨ ᱵᱟᱝ ᱜᱟᱱᱚᱜ ᱦᱚᱲ ᱫᱚᱠᱚ ᱠᱚᱭᱚᱜ ᱠᱟᱜ ᱠᱟᱱᱟ ᱦᱮᱸᱥᱮ,
ᱦᱳᱭ ᱟᱫᱚ ᱟᱠᱚᱨᱮᱱ ᱡᱟᱦᱟᱸᱭ ᱠᱚ ᱜᱟᱱᱚᱜᱼᱟ ᱟᱨᱠᱤ ᱡᱟᱦᱟᱸᱭ ᱟᱛᱳ ᱨᱮ ᱡᱟᱦᱟᱸᱭ ᱵᱟᱝ ᱡᱟᱦᱟᱸᱭ ᱫᱚᱠᱚ ᱛᱟᱦᱮᱱ ᱜᱮᱭᱟ ᱦᱮᱸ ᱥᱮ,
ᱛᱟᱦᱮᱱ ᱜᱮᱭᱟ ᱠᱚ ᱢᱤᱫ ᱦᱚᱲ ᱵᱟᱝ ᱢᱤᱫ ᱦᱚᱲᱮ ᱛᱟᱦᱮᱱ ᱜᱮᱭᱟ ᱱᱟᱜ ᱚᱱᱠᱟᱜᱮ,
ᱟᱨ ᱛᱟᱯᱚᱨ ᱢᱟᱜᱽ ᱢᱚᱬᱮ ᱫᱚ ᱦᱟᱸᱜ ᱚᱱᱠᱟᱭᱟᱞᱮ ᱟᱞᱮ ᱫᱚ ᱦᱟᱸᱜ ᱦᱚᱭᱛᱳ ᱱᱟᱭᱠᱮ ᱠᱚ ᱟᱹᱜᱩ ᱛᱳᱫ ᱦᱳᱭᱱᱟ ᱛᱚ, ᱟᱫᱚ ᱦᱟᱸᱜ ᱤᱭᱟᱹ ᱠᱚᱞᱮ ᱫᱚᱦᱚ ᱠᱟᱜᱼᱟ ᱯᱟᱛᱟ ᱮᱱᱮᱡ ᱠᱚᱢᱯᱤᱴᱤᱥᱮᱱ ᱛᱟᱯᱚᱨ ᱢᱟᱜᱽ ᱢᱚᱬᱮ ᱫᱚ ᱫᱚᱱ ᱠᱚᱢᱯᱤᱴᱤᱥᱮᱱ ᱫᱚᱦᱚ ᱠᱟᱜᱼᱟ ᱞᱮ ᱟᱨᱡᱤ,
ᱟᱪᱪᱷᱟ ᱟᱪᱪᱷᱟ᱾
ᱦᱩᱸ᱾
ᱱᱚᱛᱮ ᱫᱚ ᱚᱱᱮ ᱞᱟᱜᱽᱲᱮ ᱮᱱᱮᱡ ᱮᱱᱮᱡ ᱮ, ᱦᱮᱯᱨᱟᱣ ᱠᱚᱜᱮ ᱤᱱᱟᱹ ᱠᱚᱜᱮ ᱠᱚ ᱫᱚᱦᱚ ᱵᱟᱲᱟ ᱠᱟᱱᱟ ᱾ᱚᱱᱟ ᱥᱟᱶᱛᱟ ᱨᱮᱱᱟᱜ ᱟᱨ ᱚᱱᱠᱟ ᱢᱟ ᱵᱟᱝᱜᱮ ᱦᱟᱸᱜ ᱱᱚᱛᱮ ᱢᱟ,
ᱟᱪᱪᱷᱟ ᱟᱪᱪᱷᱟ᱾
ᱟᱨ ᱡᱩᱫᱤ ᱚᱱᱠᱟ ᱠᱚ ᱫᱟᱲᱮᱭᱟᱜᱼᱟ ᱡᱩᱫᱤ ᱢᱟᱱᱮ ᱟᱞ ᱟᱹᱛᱩ ᱠᱚ ᱠᱟᱹᱴᱤᱡ ᱞᱟᱹᱴᱩ ᱫᱷᱟᱨᱟ ᱜᱮᱭᱟ ᱛᱚ ᱚᱱᱟ ᱠᱚᱨᱮ ᱫᱚ ᱚᱱᱟ ᱧᱤᱫᱟᱹ ᱚᱱᱟ ᱡᱟᱦᱟᱸ ᱠᱚ ᱞᱟᱹᱭᱟ ᱥᱮ ᱤᱭᱟᱹ ᱞᱚᱝ ᱰᱟᱨᱢᱟ ᱠᱚ ᱚᱱᱟ ᱠᱚᱠᱚ ᱫᱚᱦᱚ ᱠᱟᱜᱼᱟ, ᱦᱮᱸ ᱥᱮ᱾
ᱟᱹᱰᱤ ᱟᱪᱪᱷᱟ ᱟᱞᱮ ᱫᱚ ᱦᱟᱸᱜ ᱚᱱᱟ ᱠᱚᱫᱚ ᱱᱚᱛᱮ ᱫᱚ ᱵᱟᱞᱮ ᱫᱚᱦᱚᱭ ᱜᱮᱭᱟ ᱚᱱᱟ ᱫᱚ ᱡᱟ ᱦᱩᱭᱱᱟ ᱚᱱᱮ ᱟᱵᱚ ᱥᱟᱶᱛᱟ ᱨᱮᱱᱟᱜ ᱠᱚᱜᱮ ᱚᱱᱟ ᱤᱭᱟᱹ, ᱪᱮᱫ ᱠᱚ ᱞᱟᱹᱭᱟ?
ᱵᱟ ᱤᱱᱟᱹ ᱫᱚᱥᱟᱨ, ᱟᱪᱪᱷᱟ ᱟᱪᱪᱷᱟ, ᱤᱱᱟᱹ ᱫᱚᱥᱟᱨ ᱢᱚᱥᱟᱨ ᱠᱚ ᱫᱚᱦᱚ ᱠᱟᱜᱼᱟ ᱚᱱᱟ ᱫᱚ ᱢᱟᱱᱮ ᱤᱱᱟᱹ ᱤᱱᱟᱹ ᱥᱟᱶᱛᱮᱫᱚ ᱱᱟᱦᱟᱜ ᱵᱟᱝᱟ ᱤᱱᱟᱹ ᱫᱚᱥᱟᱨ ᱢᱥᱟᱨ ᱡᱮᱢᱚᱱ ᱚᱱᱟ ᱥᱟᱶᱛᱟ ᱨᱮᱱᱟᱝ ᱠᱚ ᱪᱟᱵᱟ ᱤᱫᱤ ᱜᱚᱫᱱᱟ,
ᱦᱮᱸ, ᱵᱟᱠᱷᱟᱱ ᱱᱮᱛᱟᱨ ᱫᱚ ᱦᱟᱸᱜ ᱧᱮᱞ ᱠᱮᱜ-ᱟ ᱵᱤᱱ ᱛᱚ ᱥᱳᱥᱟᱞ ᱢᱤᱰᱤᱭᱟ ᱨᱮ ᱵᱷᱟᱭᱨᱟᱞ ᱢᱟᱱᱮ ᱪᱮᱫᱠᱟ ᱠᱚ ᱨᱚᱨᱚᱲᱟ, ᱦᱮᱸ ᱥᱮ ᱵᱟᱝ?
ᱦᱮᱸ ᱦᱮᱸ, ᱠᱟᱹᱴᱤᱡ ᱨᱚᱲ ᱟᱸᱡᱚᱢᱚᱜ-ᱟ ᱤᱱᱟᱹ ᱤᱱᱟᱹ ᱛᱮᱫ᱾ ᱜᱮ ᱢᱤᱫᱴᱤᱡ ᱦᱮᱸ-ᱥᱮ᱾
ᱦᱮᱸ, ᱜᱚᱝᱠᱮ ᱛᱟᱞᱦᱮ ᱚᱱᱛᱮ ᱛᱤᱦᱤᱧ ᱫᱟᱜ ᱫᱟᱜ ᱟᱜ ᱯᱮᱭᱟᱭ ᱥᱮ ᱵᱟᱝ ᱟᱯᱮ ᱥᱮᱫ ᱫᱚ?
ᱱᱮᱜ-ᱮ ᱛᱳᱜ ᱨᱤᱢᱤᱞ ᱠᱚᱢᱟ ᱛᱮᱦᱮᱧ ᱢᱟ ᱦᱮᱱᱟ ᱥᱮᱛᱟᱜ ᱠᱚᱫᱚᱭ ᱫᱟᱜ ᱵᱟᱲᱟᱭᱮᱫ ᱜᱮ ᱛᱟᱦᱮᱱ ᱱᱤᱛᱚᱜ ᱫᱚ ᱠᱟᱹᱴᱤᱡ ᱛᱷᱤᱨ ᱧᱚᱜ ᱠᱟᱜ-ᱟ᱾ ᱛᱚ ᱜᱚᱴᱟ ᱧᱤᱫᱟᱹ ᱜᱮ ᱛᱮᱦᱮᱧ ᱫᱚᱭ ᱫᱟᱜ ᱟᱠᱟᱫᱟ ᱱᱟᱸᱜ ᱦᱚᱞᱟ ᱦᱚᱸ ᱜᱚᱴᱟ ᱥᱤᱧ ᱜᱚᱴᱟ ᱧᱤᱫᱟᱹ ᱜᱮ᱾ ᱛᱚ ᱱᱤᱛᱚᱜ ᱛᱷᱤᱨ ᱧᱚᱜ ᱟᱠᱟᱱᱟ ᱱᱤᱛᱚᱜ ᱫᱷᱤᱱᱟᱹᱝ ᱫᱷᱟᱨᱟ ᱥᱮᱫ ᱠᱷᱚᱱ ᱫᱚ ᱟᱨ ᱦᱚᱭ ᱫᱟᱜ ᱜᱮᱪᱚᱝ ᱱᱟᱜ, ᱵᱟᱭ ᱞᱟᱹᱭᱚᱜ ᱠᱟᱱᱟ ᱪᱮᱫᱟᱜ ᱥᱮ ᱨᱤᱢᱤᱞ ᱢᱟᱭ ᱫᱟᱯᱟᱞ ᱮᱥᱮᱫ ᱟᱠᱟᱫ ᱜᱮᱭᱟ᱾
ᱦᱩᱸ ᱦᱩᱸ᱾
ᱦᱩᱸ᱾
ᱟᱞᱮ ᱥᱮᱫ ᱦᱚᱸ ᱦᱚᱞᱟ ᱱᱚᱜ ᱚᱱᱠᱟᱭ ᱨᱤᱢᱤᱞ ᱨᱤᱢᱤᱞ ᱧᱮᱞ ᱦᱩᱭᱱᱟ, ᱮᱢᱚᱱ ᱧᱮᱞᱚᱜ ᱠᱟᱱ ᱛᱟᱦᱮᱱ ᱢᱚᱱᱮ ᱦᱩᱭᱩᱜ ᱠᱟᱱᱟ ᱟᱹᱰᱤ ᱨᱟᱹᱜᱤ ᱛᱮ ᱫᱟᱜᱟᱭ ᱠᱟᱹᱴᱤᱡ ᱠᱷᱩᱥᱤ ᱨᱟᱹᱥᱠᱟᱹ ᱵᱩᱡᱷᱟᱹᱜ ᱠᱟᱱ ᱛᱟᱦᱮᱜ ᱡᱮ ᱫᱟᱜᱟᱭ ᱛᱟᱦᱚᱞᱮ ᱜᱷᱩᱴᱩ ᱥᱮᱫ ᱦᱟᱸᱜ ᱫᱟᱜᱚᱼᱟ ᱨᱚᱦᱚᱭ ᱦᱩᱭᱩᱜᱼᱟ ᱢᱮᱱᱠᱷᱟᱱ ᱫᱟᱜ ᱫᱚ ᱫᱟᱜ ᱠᱮᱫᱟᱭ ᱟᱫᱚ ᱚᱱᱠᱟ ᱫᱟᱜ ᱫᱚ ᱵᱟᱝ ᱦᱟᱸᱜ ᱦᱚᱭᱛᱚ ᱜᱷᱩᱴᱩ ᱡᱟᱦᱟᱸ ᱠᱟᱹᱴᱤᱡ ᱪᱩᱞᱩᱝ ᱫᱟᱜ ᱛᱚᱢᱵᱟ ᱞᱮᱱᱟ ᱛᱮᱦᱮᱧ ᱛᱮᱜᱮ ᱚᱱᱟ ᱫᱚ ᱟᱸᱡᱮᱫ ᱚᱱᱠᱟ ᱫᱟᱜ ᱦᱤᱡᱩᱜ ᱠᱟᱱ ᱛᱟᱦᱮᱱᱟ ᱛᱟᱦᱚᱞᱮ ᱟᱫᱚ ᱚᱠᱟᱨᱮᱵᱤᱱ ᱥᱤᱭᱟ ᱚᱠᱟᱨᱮᱵᱮᱱ ᱞᱚᱥᱚᱫᱟ ᱚᱠᱟᱨᱮᱫᱚᱵᱮᱱ ᱨᱚᱦᱚᱭ ᱜᱚᱜ ᱠᱟᱜ-ᱟ ᱟᱫᱚ᱾
ᱦᱮᱸ, ᱱᱚᱛᱮ ᱫᱚ ᱜᱚᱝᱠᱮ ᱚᱱᱮᱞᱤᱧ ᱞᱟᱹᱭ ᱠᱮᱫ ᱞᱮᱠᱟ ᱱᱚᱛᱮ ᱫᱚ ᱞᱟᱹᱭᱞᱮᱠᱟ ᱫᱚ ᱚᱱᱠᱟ ᱫᱚ ᱠᱟᱹᱡ ᱪᱟᱵᱟ ᱤᱫᱤ ᱜᱚᱫ ᱠᱟᱜ-ᱟ ᱢᱚᱴᱟᱢᱩᱴᱤ ᱛᱚ ᱟᱹᱰᱤ ᱠᱚᱢ ᱱᱟᱜ ᱮᱸ ᱟᱹᱰᱤ ᱠᱚᱢ ᱜᱮ ᱱᱟᱦᱟᱜ ᱥᱟᱨᱮᱡ ᱜᱚᱫ ᱟᱠᱟᱱᱟ ᱱᱟᱜ ᱚᱱᱠᱟ ᱫᱚ ᱱᱟᱜ ᱞᱟᱹᱭ ᱞᱮᱠᱷᱟᱡ ᱫᱚ ᱵᱟᱠᱷᱟᱱ ᱡᱚᱛᱚ ᱜᱮᱠᱚ ᱪᱟᱵᱟ ᱤᱫᱤ ᱜᱚᱫ ᱠᱟᱜ-ᱟ ᱱᱚᱣᱟ᱾
ᱮᱠᱫᱚᱢ ᱮᱠᱫᱚᱢ, ᱟᱞᱮ ᱥᱮᱫ ᱫᱚ ᱚᱱᱮ ᱵᱟᱹᱭᱦᱟᱹᱲ ᱥᱮᱫ ᱜᱮ ᱟᱨᱠᱤ, ᱵᱟᱠᱷᱟᱱ ᱫᱚ ᱜᱷᱩᱴᱩ ᱥᱮᱫ ᱫᱚ ᱪᱮᱫ ᱦᱚᱸ ᱟᱹᱣᱨᱤ ᱦᱩᱭᱩᱜᱼᱟ?
ᱟᱪᱪᱷᱟ ᱟᱪᱪᱷᱟ᱾